ᱦᱮᱞᱳ,
ᱦᱮᱸ ᱞᱟᱹᱭ ᱵᱤᱱ ᱞᱟᱹᱭ ᱵᱤᱱ,
ᱦᱮᱸ ᱡᱚᱦᱟᱨ ᱜᱮ,
ᱦᱮᱸ ᱡᱚᱦᱟᱨ ᱜᱮ,
ᱟᱨ ᱜᱚᱢᱠᱮ ᱢᱚᱸᱡᱽ ᱵᱟᱲᱟ ᱜᱮᱭᱟ ᱵᱮᱱ?
ᱦᱩᱸ᱾
ᱦᱳᱭ ᱪᱮᱫ ᱠᱚᱵᱮᱱ ᱪᱤᱠᱟᱹ ᱵᱟᱲᱟᱭᱮᱜ-ᱟ?
ᱚᱲᱟᱜ ᱠᱚᱨᱮ ᱜᱮ ᱢᱮᱱᱟᱜ ᱞᱤᱧᱟᱹ᱾
ᱦᱮᱸ, ᱠᱤᱫᱩᱵ ᱠᱚᱫᱚ ᱦᱩᱭ ᱵᱟᱲᱟᱭᱮᱱᱟ?
ᱦᱮᱸ, ᱦᱩᱭᱮᱱᱟ᱾
ᱦᱩᱸ-ᱩᱸ, ᱪᱮᱫ ᱠᱚ ᱥᱚᱵᱡᱤ ᱠᱚᱫᱚ ᱦᱩᱭ ᱵᱟᱲᱟᱭᱮᱱᱟ, ᱡᱮᱢᱚᱱ ᱩᱝᱠᱩ ᱡᱚᱢ ᱠᱩ
ᱦᱩᱸ ᱨᱚᱦᱚᱭ ᱦᱩᱭ ᱠᱟᱱᱟ ᱵᱮᱸᱜᱟᱲ ᱩᱸ ᱡᱚᱸᱰᱨᱟ ᱮᱭ ᱥᱚᱵ ᱡᱤᱱᱤᱥ ᱠᱚ ᱨᱚᱦᱚᱭ ᱦᱩᱭ ᱠᱟᱱᱟ᱾
ᱟᱸ᱾
ᱟᱨᱚ ᱢᱮᱱᱟᱜ-ᱟ ᱚᱝᱠᱟ ᱢᱟᱨᱤᱪ ᱛᱟᱨᱤᱪ ᱠᱚ ᱨᱚᱦᱚᱭ ᱦᱩᱭᱩ ᱠᱟᱱᱟ᱾
ᱦᱩᱸ᱾ ᱛᱚᱵᱮ ᱪᱮᱫ ᱩᱛᱩ ᱠᱚᱵᱮᱱ ᱡᱚᱢ ᱵᱟᱲᱟ ᱠᱮᱜ-ᱟ?
ᱛᱮᱦᱮᱧ ᱫᱚ ᱡᱤᱞ ᱩᱛᱩ ᱦᱩᱭ ᱠᱟᱱᱟ᱾
ᱚ, ᱟᱹᱰᱤ ᱥᱤᱵᱤᱞ᱾
ᱦᱮᱸ᱾
ᱛᱚᱵᱮ ᱜᱚᱝᱠᱮ ᱦᱩᱞ ᱢᱟᱦᱟ ᱠᱚᱫᱚ ᱪᱮᱫ ᱞᱮᱠᱟᱢ ᱢᱟᱱᱟᱣ ᱵᱟᱲᱟ ᱠᱮᱜ-ᱟ?
ᱦᱩᱸ, ᱜᱚᱝᱠᱮ ᱢᱟᱱᱟᱣ ᱫᱚ ᱵᱷᱟᱜᱤ ᱜᱮᱞᱮ ᱢᱟᱱᱟᱣ ᱠᱮᱫᱟ᱾ ᱦᱩᱸ, ᱵᱷᱟᱹᱜᱤ ᱵᱮᱥ ᱪᱮᱦᱨᱟ ᱜᱮ ᱢᱟᱱᱟᱣ ᱦᱩᱭᱱᱟ ᱴᱟᱢᱟᱠ ᱛᱩᱢᱫᱟᱜ᱾ ᱡᱚᱛᱚ ᱠᱤᱪᱷᱩ ᱵᱚᱸᱜᱟ ᱵᱩᱨᱩᱣᱟᱛᱮᱫ᱾
ᱟᱪᱪᱷᱟ᱾ ᱱᱚᱛᱮ ᱦᱚᱸ᱾ ᱦᱩᱭ ᱫᱚ ᱟᱹᱰᱤ ᱢᱚᱸᱡᱽᱜᱮ ᱦᱩᱭᱱᱟ, ᱢᱮᱱᱠᱷᱟᱱ ᱥᱤᱛᱩᱝ ᱠᱮᱜ-ᱟᱭ ᱟᱹᱰᱤ ᱡᱳᱨᱜᱮ᱾ ᱟᱹᱰᱤ ᱟᱸᱴ ᱞᱚᱻ ᱞᱚᱞᱚ ᱛᱮ ᱯᱨᱳᱜᱨᱟᱢ ᱦᱚᱸ ᱯᱨᱳᱜᱨᱟᱢ ᱵᱟᱹᱧ ᱟᱸᱡᱚᱢ ᱫᱟᱲᱮᱭᱟᱫ-ᱟ ᱞᱟᱦᱟᱨᱮᱧ ᱦᱮᱡ ᱮᱱᱟ᱾ ᱟᱞᱮ ᱥᱮᱱ ᱫᱚ᱾
ᱞᱟᱹᱭ ᱫᱟᱞᱤᱧ ᱯᱨᱳᱜᱨᱟᱢ ᱠᱚᱫᱚ ᱛᱤᱥ ᱦᱩᱭᱮᱱᱟ ᱦᱩᱞ ᱢᱟᱦᱟ ᱦᱤᱞᱳᱜ ᱥᱮ ᱫᱚᱥᱟᱨ ᱫᱤᱱ ᱦᱤᱞᱳᱜ?
ᱦᱚᱸ, ᱦᱩᱞ ᱢᱟᱦᱟ ᱦᱤᱞᱳ ᱜᱮ ᱥᱮᱛᱟᱜ ᱢᱟᱲᱟᱝ ᱠᱷᱚᱡ ᱜᱮ ᱦᱩᱭᱱᱟ᱾ ᱦᱮ ᱸᱫᱚᱥ ᱵᱟᱡᱮ ᱠᱷᱚᱱ ᱜᱮ ᱥᱴᱟᱴ ᱦᱩᱭᱱᱟ᱾
ᱚ᱾
ᱱᱚᱛᱮ ᱪᱷᱚ ᱵᱟᱡᱟᱜ ᱪᱟᱵᱟᱭᱱᱟ ᱯᱨᱳᱜᱨᱟᱢ ᱫᱚ᱾
ᱟᱪᱪᱷᱟ᱾
ᱛᱟᱦᱞᱮ ᱟᱹᱵᱤᱱ ᱪᱮᱫᱠᱟ ᱢᱮᱱᱟᱜ ᱵᱮᱱᱟ?
ᱦᱚᱸ, ᱟᱹᱞᱤᱧ ᱫᱚ ᱵᱮᱥ ᱵᱮᱲᱟ ᱜᱮ ᱦᱮᱱᱟᱜ ᱞᱤᱧᱟ ᱦᱟᱸᱜ᱾ ᱩᱱᱠᱩ ᱜᱮ?
ᱚ᱾ ᱛᱟᱦᱞᱮ ᱟᱯᱮ ᱫᱤᱥᱚᱢ ᱥᱮᱫ ᱫᱚ ᱪᱮᱫᱠᱟ ᱢᱟᱱᱮ ᱪᱟᱥᱵᱟᱥ ᱠᱚᱨᱮᱱᱟᱜ? ᱦᱩᱲᱩ ᱢᱩᱲᱩ ᱠᱚᱯᱮ ᱪᱟᱥ ᱵᱟᱲᱟᱭᱟ ᱥᱮ ᱵᱟᱝ?
ᱟᱞᱮ ᱫᱤᱥᱚᱢ ᱠᱚᱫᱚ ᱦᱟᱸᱜᱻ ᱪᱟᱥᱵᱟᱥ ᱠᱚᱫᱚ ᱦᱟᱸᱜ ᱥᱟᱹᱨᱫᱤ ᱦᱩᱭ ᱠᱟᱱᱟ᱾ ᱟᱸ ᱨᱚᱦᱚᱭ ᱠᱩ ᱦᱩᱭ ᱵᱟᱲᱟ ᱦᱩᱭᱩᱜ ᱠᱟᱱᱟ, ᱥᱤᱭᱳᱜ ᱠᱚ ᱠᱟᱹᱢᱤ ᱠᱚ ᱟᱢᱫᱚᱢ ᱦᱩᱭ ᱠᱟᱱᱟ? ᱟᱫᱚ ᱟᱯᱮᱥᱮᱫ ᱜᱮ ᱦᱟᱸᱜ ᱛᱤᱱᱟᱹᱜ ᱫᱷᱟᱨᱤᱡ ᱠᱟᱜ ᱯᱮ ᱠᱟᱹᱢᱤ ᱠᱚᱫᱚ ᱦᱟᱸᱜ ᱵᱟᱹᱭᱦᱟᱹᱲ ᱠᱚᱨᱮᱱᱟᱜ ᱫᱚ?
ᱟᱞᱮ ᱥᱮᱫ ᱫᱚ ᱮᱭ ᱢᱚᱴᱟᱢᱩᱴᱤ ᱪᱟᱨᱟ ᱠᱚ ᱜᱤᱰᱤ ᱦᱩᱭ ᱠᱟᱱᱟ ᱟᱨ ᱵᱟᱹᱭ ᱵᱟᱹᱭᱛᱮ ᱥᱤ ᱡᱟᱣᱨᱟ ᱦᱩᱭᱩᱜ ᱠᱟᱱᱟ ᱛᱮᱦᱮᱧ ᱫᱟᱜ-ᱮ ᱡᱟᱹᱲᱤ ᱞᱮᱫᱟᱭ ᱡᱚᱨᱚᱜᱚ ᱡᱚᱨᱚ ᱵᱟᱲᱟ ᱠᱮᱫᱟᱭ ᱢᱚᱴᱟᱢᱩᱴᱤ ᱟᱨ ᱠᱚᱴᱟ ᱫᱤᱱ ᱵᱟᱨ ᱥᱤᱝ ᱯᱮ ᱢᱟᱦᱟ ᱡᱚᱨᱚ ᱞᱮᱱᱠᱷᱟᱱ ᱜᱮ ᱢᱚᱴᱟᱢᱩᱴᱤ ᱱᱚᱣᱟ ᱠᱚᱨᱮ ᱦᱚᱸ ᱪᱟᱥ ᱫᱚ ᱞᱟᱜᱟᱣ ᱜᱚᱫᱚᱜᱼᱟ ᱾
ᱟᱪᱪᱷᱟ ᱟᱪᱪᱷᱟ ᱜᱚᱝᱠᱮ ᱱᱚᱛᱮ ᱫᱚ ᱟᱯᱮ ᱫᱚ ᱪᱮᱫ ᱪᱟᱸᱫᱚ ᱪᱮᱫ ᱪᱟᱸᱫᱚ ᱠᱚᱯᱮ ᱨᱚᱦᱚᱭ ᱵᱟᱜᱟᱜᱼᱟ ᱟᱯᱮ ᱠᱚᱫᱚ?
ᱟᱞᱮ ᱥᱮᱫ ᱢᱟ ᱟᱥᱟᱲᱤ ᱠᱷᱚᱱᱜᱮ ᱟᱨᱟᱢᱵᱷᱚᱜᱼᱟ ᱟᱫᱚ ᱱᱤᱭᱟᱹ ᱫᱷᱟᱣ ᱫᱟᱜ ᱥᱚᱝᱠᱚᱴ ᱠᱷᱟᱹᱛᱤᱨ
ᱢᱚᱴᱟᱢᱩᱴᱤ ᱨᱚᱦᱚᱭ ᱛᱮ ᱫᱤᱱ ᱫᱮᱨᱤᱜ ᱠᱟᱱᱟ ᱵᱟᱠᱷᱟᱱ ᱟᱥᱟᱲ ᱵᱚᱸᱜᱟ ᱜᱮ ᱯᱳᱭᱞᱳ ᱟᱥᱟᱲ ᱠᱷᱚᱱ ᱜᱮ ᱨᱚᱦᱚᱭ ᱫᱚ ᱞᱟᱜᱟᱜ ᱜᱮᱭᱟ ᱱᱚᱛᱮ ᱫᱚ ᱵᱟᱹᱭᱦᱟᱹᱲ ᱜᱮᱭᱟ ᱛᱚ᱾
ᱟᱪᱪᱷᱟ ᱾ ᱪᱮᱫ ᱞᱮᱠᱟ ᱪᱟᱥᱵᱟᱥ ᱠᱚ ᱚᱱᱛᱮ ᱦᱩᱭᱩᱜ ᱜᱮᱭᱟ?
ᱦᱩᱸ ᱱᱟᱯᱟᱭ ᱴᱷᱤᱠ ᱜᱮᱭᱟ ᱪᱟᱥᱵᱟᱥ ᱫᱚ ᱱᱚᱛᱮ ᱫᱚ ᱟᱹᱰᱤ ᱡᱟᱠ ᱡᱚᱢᱚᱡ ᱜᱮ ᱨᱚᱦᱚᱭ ᱵᱟᱲᱟ ᱦᱩᱭᱩᱜ ᱜᱮᱭᱟ ᱾ᱟᱨ ᱢᱳᱴᱟᱢᱩᱴᱤ ᱫᱟᱜ ᱨᱮᱱᱟᱜ ᱠᱳᱱᱳ ᱚᱥᱩᱵᱤᱫᱷᱟ ᱵᱟᱝ ᱵᱟᱸᱫ ᱱᱟᱞᱟ ᱡᱚᱛᱚ ᱨᱚᱠᱚᱢ ᱵᱮᱵᱚᱥᱛᱷᱟ ᱢᱮᱱᱟᱜᱼᱟ᱾
ᱟᱯᱮ ᱚᱱᱛᱮ ᱫᱚ ᱡᱟᱹᱲᱤ ᱫᱟᱜ ᱜᱮᱯᱮ ᱨᱚᱦᱚᱭᱟ ᱥᱮ ᱚᱱᱠᱟ ᱪᱮᱱᱮᱞ ᱠᱚ ᱥᱚᱢᱩᱱᱫᱚᱨ ᱠᱚ ᱛᱟᱦᱮᱸ ᱢᱮᱱᱟᱜᱼᱟ᱾
ᱦᱩᱸ ᱢᱳᱚᱴᱟᱢᱩᱴᱤ ᱦᱩᱸ ᱢᱮᱱᱟᱜᱼᱟ ᱢᱟᱨᱥᱟᱞ ᱦᱚᱸ ᱢᱮᱱᱟᱜᱼᱟ ᱾ ᱯᱟᱢᱯ ᱡᱟᱠᱚᱞ ᱯᱟᱢ ᱟᱨᱠᱤ ᱚᱱᱟ ᱠᱚᱦᱚᱸ ᱢᱮᱱᱟᱜᱼᱟ ᱾ ᱟᱨ ᱮᱢᱱᱩ ᱜᱟᱰᱟ ᱰᱚᱞᱚᱝ ᱮᱭ ᱥᱚᱵ, ᱯᱩᱠᱷᱨᱤ ᱡᱚᱛᱚ ᱠᱤᱪᱷᱩᱜ ᱜᱮ ᱢᱮᱱᱟᱜᱼᱟ ᱚᱸᱰᱮ ᱠᱷᱚᱱ ᱫᱟᱜ ᱩᱰᱩᱝ ᱦᱤᱡᱩᱜᱼᱟ᱾
ᱦᱮ ᱤᱱᱟᱹ ᱠᱚᱛᱮ ᱯᱮ ᱪᱟᱥ ᱵᱟ ᱪᱟᱥᱵᱟᱥ ᱫᱚ ᱦᱩᱭᱩᱜᱼᱟ ᱦᱳᱭᱥᱮ᱾
ᱦᱮᱸ ᱟᱨ ᱥᱮᱨᱢᱟ ᱡᱟᱹᱲᱤ ᱞᱮᱠᱷᱟᱱ ᱟᱨᱚ ᱱᱟᱯᱟᱭ ᱴᱷᱤᱠ ᱪᱟᱥ ᱠᱚ ᱦᱩᱭᱩᱜ ᱜᱮᱭᱟ ᱟᱨᱠᱤ᱾
ᱦᱟᱸ ᱱᱚᱛᱮ ᱫᱚ ᱦᱟᱸᱜ ᱜᱚᱝᱠᱮ ᱤᱱᱟᱹ ᱢᱮᱥᱤᱱ ᱠᱚᱫᱚ ᱦᱟᱸᱜ ᱨᱚᱲ ᱵᱮᱱ ᱟᱸᱡᱚᱢᱭᱟ?
ᱦᱮᱸ ᱞᱟᱹᱭ ᱢᱮ
ᱴᱟᱣᱟᱨ ᱵᱤᱥᱴᱟᱵᱚᱮᱫ ᱛᱟᱵᱤᱱᱟ ᱾
ᱦᱳᱭ ᱢᱮᱱᱮᱼᱟ ᱞᱤᱧ ᱚᱱᱛᱮ ᱫᱚ ᱦᱩᱲᱩ ᱨᱚᱦᱚᱭ ᱪᱟᱵᱟ ᱞᱮᱱᱠᱷᱟᱱ ᱫᱚ ᱫᱟᱜ ᱫᱚ ᱛᱤᱱᱟᱹᱜ ᱦᱟᱹᱵᱤᱡ ᱛᱟᱦᱮᱱᱟ ᱚᱱᱛᱮ ᱫᱚ?
ᱦᱩᱲᱩ ᱨᱮᱦᱚᱸᱚᱭ ᱪᱟᱵᱟ ᱞᱮᱠᱷᱟᱱ ᱫᱟᱜ ᱫᱚ ᱛᱟᱦᱮᱱ ᱜᱮᱭᱟ ᱢᱚᱴᱟᱢᱩᱴᱤ ᱾ ᱟᱹᱰᱤ ᱫᱤᱱ ᱜᱮ ᱚᱱᱠᱟ ᱢᱤᱫ ᱵᱟᱨ ᱪᱟᱸᱫᱚ ᱫᱚ ᱛᱟᱦᱮᱱ ᱜᱮᱭᱟ ᱾ ᱜᱚᱝᱠᱮ ᱞᱟᱹᱭᱫᱟᱞᱤᱧ ᱪᱮᱫ ᱠᱚᱵᱤᱱ ᱪᱟᱥ ᱟᱠᱟᱫᱟ? ᱥᱚᱵᱽᱡᱤ ᱠᱚ ᱟᱱᱟᱡᱽ ᱠᱚ?